ᱵᱚᱭᱦᱟ ᱱᱟᱯᱟᱭ ᱜᱮ?
ᱦᱮᱸ ᱵᱚᱭᱦᱟ ᱱᱟᱯᱟᱭ ᱜᱮ, ᱨᱚᱲ ᱟᱸᱡᱚᱢᱚᱜ ᱠᱟᱱᱟ ᱥᱮ?
ᱦᱳᱭ ᱨᱚᱲ ᱠᱚ ᱵᱮᱥ ᱫᱷᱟᱨᱟ ᱜᱮ ᱟᱸᱡᱚᱢᱚᱜ ᱠᱟᱱᱟ᱾
ᱟᱪᱪᱷᱟ ᱦᱮᱸ ᱯᱩᱨᱟᱹ ᱴᱷᱟᱢ ᱴᱷᱟᱢ ᱟᱢᱚᱜ ᱠᱟᱱᱟ ᱚᱱᱟ ᱦᱚᱸ
ᱟᱪᱪᱷᱟ ᱟᱪᱪᱷᱟ ᱮᱠᱫᱚᱢ ᱟᱹᱰᱤ ᱱᱟᱯ᱾ ᱯᱟᱭ ᱛᱟᱦᱮᱞᱮ ᱵᱚᱭᱦᱟ ᱪᱮᱫ ᱞᱮᱠᱟ ᱢᱮᱱᱟᱜ ᱟᱠᱟᱜ ᱢᱮᱭᱟ?
ᱵᱚᱭᱦᱟ ᱮᱠᱷᱚᱱ ᱫᱚ ᱱᱟᱯᱟᱭ ᱫᱚ ᱱᱟᱯᱟᱭ ᱜᱮ ᱟᱫᱚ, ᱚᱱᱟ ᱠᱷᱩᱜ ᱢᱟᱸᱫᱟ ᱢᱟᱛᱚ ᱢᱤᱱᱟᱜ ᱛᱟᱵᱚᱱ ᱜᱤ᱾
ᱦᱳᱭ,
ᱚᱱᱮ ᱚᱱᱠᱟ᱾
ᱦᱮᱸᱦᱮᱸ᱾ ᱦᱳᱭ ᱤᱧᱦᱚ ᱱᱤᱛ ᱞᱮᱠᱟᱛᱮᱫᱚ ᱦᱟᱸᱜ ᱵᱮᱥ ᱵᱟᱲᱟᱜᱮ ᱢᱤᱱᱟᱹᱧ ᱠᱟᱹᱫᱤᱧᱟ᱾ ᱛᱟᱞᱮ ᱵᱚᱭᱦᱟ ᱚᱲᱟᱜ ᱠᱚᱨᱮ ᱡᱚ ᱡᱚᱛᱚ ᱦᱚᱲᱜᱮ ᱵᱮᱥ ᱵᱟᱦᱟ ᱵᱮᱥ ᱞᱮᱠᱟᱜᱮ ᱢᱮᱱᱟᱜ ᱟᱠᱜ ᱠᱚᱣᱟ ᱥᱮ?
ᱦᱮᱸ ᱵᱚᱭᱦᱟ ᱚᱲᱟᱜ ᱨᱮᱫᱚ ᱡᱚᱛᱚ ᱦᱚᱲ ᱜᱮ ᱵᱮᱥ ᱜᱮ᱾
ᱮᱻ ᱪᱷᱟ ᱪᱷᱟ ᱟᱪᱪᱷᱟ ᱮᱠᱫᱚᱢ ᱟᱹᱰᱤ ᱵᱮᱥ᱾
ᱦᱮᱸ ᱟᱯᱮ ᱠᱚᱨᱮᱫ ᱫᱚ ᱱᱚᱠᱟ ᱞᱮᱠᱟ ᱚᱲᱟᱜ ᱨᱮ ᱫᱚ?
ᱦᱩᱸᱻ ᱟᱞᱮ, ᱦᱮᱸ ᱵᱚᱭᱦᱟ ᱟᱞᱮ ᱠᱚᱨᱮᱦᱚ ᱱᱤᱛ ᱞᱮᱠᱟᱛᱮᱫᱚ ᱡᱚᱛᱚ ᱦᱚᱲᱜᱮ ᱱᱟᱯᱟᱭ ᱜᱮ ᱢᱮᱱᱟᱜ ᱟᱠᱟᱜ ᱞᱮᱭᱟ᱾ ᱟᱫᱚ ᱵᱚᱭᱦᱟ ᱟᱯᱮ ᱥᱮᱫ ᱫᱚ ᱫᱟᱜ ᱡᱟᱹᱲᱤ ᱠᱚᱫᱚ ᱚᱠᱟᱞᱮᱠᱟ ᱫᱟᱜ ᱟᱯᱮ ᱠᱟᱱᱟ ᱥᱮ ᱵᱟᱝᱟ-ᱟ?
ᱫᱟᱜ ᱢᱟᱛᱚ ᱵᱟᱭ ᱫᱟᱜ ᱛᱟᱦᱮ-ᱟ ᱱᱤᱛᱚ ᱦᱚᱳᱭ ᱯᱩᱱ ᱵᱟᱨᱯᱮ ᱫᱤᱱ ᱦᱩᱭ ᱱᱟ ᱴᱷᱤᱠᱴᱷᱟᱠᱮ ᱫᱟᱜ ᱦᱳᱭ ᱡᱟᱹᱯᱩᱫ ᱡᱟᱹᱯᱩᱫ ᱦᱟᱸᱜ ᱞᱟᱜᱟᱣ ᱧᱚᱜ ᱟᱠᱟᱫᱟ ᱦᱟᱜ᱾
ᱟᱪᱪᱷᱟ ᱟᱪᱪᱷᱟ ᱛᱚ,
ᱦᱩᱸ ᱯᱮ ᱥᱮᱱ ᱫᱚ ᱚᱠᱟᱞᱮᱠᱟ ᱵᱚᱭᱦᱟ?
ᱦᱳᱭ ᱵᱚᱭᱦᱟ, ᱫᱟᱜ ᱠᱚᱫᱚ ᱫᱟᱜ ᱡᱟᱹᱲᱤ ᱠᱚᱫᱚ ᱦᱟᱸᱜ ᱱᱤᱫᱤ ᱞᱮᱠᱟ ᱛᱮᱫᱚᱭ ᱫᱟᱜ-ᱮᱜ ᱜᱮᱭᱟ ᱞᱟᱦᱟ ᱧᱚᱜ ᱫᱚ ᱵᱟᱭ ᱫᱟᱜ ᱞᱮᱫᱟ᱾ ᱟᱥᱟᱲ ᱵᱚᱸᱜᱟ ᱫᱚ ᱮᱠᱟᱞᱜᱮ ᱚᱱᱠᱟ ᱞᱮᱠᱟᱛᱮᱫᱚ ᱪᱟᱥ ᱠᱟᱹᱢᱤ ᱞᱟᱜᱟᱜ ᱞᱮᱠᱟ ᱫᱚ ᱵᱟᱭ ᱫᱟᱜ ᱠᱟᱜ ᱛᱟᱦᱮᱸᱫ ᱟᱫᱚ ᱦᱚᱸᱜᱼᱚᱭ ᱦᱟᱸᱜ, ᱦᱮ ᱵᱟᱨᱯᱮ ᱫᱤᱱ ᱠᱷᱚᱱᱚᱡ ᱠᱟᱹᱴᱤᱡ ᱡᱟᱹᱯᱩᱜ-ᱮ ᱟᱨᱟᱢᱵᱚ ᱠᱟᱜᱼᱟ ᱟᱫᱚ ᱮᱠᱷᱚᱱ ᱫᱚ ᱫᱟᱜ ᱠᱚᱫᱚ ᱠᱷᱮᱛ ᱠᱚᱨᱮ ᱞᱟᱜᱟᱣ ᱠᱟᱱᱛᱮ ᱟᱫᱚ ᱪᱟᱥ ᱠᱟᱹᱢᱤ ᱠᱮᱛᱚᱦᱚᱵ ᱠᱚᱦᱚᱸ ᱞᱮ ᱮᱛᱚᱦᱚᱵ ᱵᱟᱲᱟ ᱠᱟᱜ ᱜᱮᱭᱟ᱾
ᱦᱮᱸ ᱟᱞᱮ ᱦᱚᱸ ᱚᱱᱠᱟᱜᱮ,
ᱦᱩᱸ ᱦᱳᱭ ᱦᱳᱭ ᱦᱳᱭ ᱦᱟᱭ,
ᱵᱚᱭᱦᱟ ᱛᱟᱦᱮᱞᱮ ᱚᱠᱟᱨᱮ ᱢᱮᱱᱟ ᱱᱤᱫ ᱫᱚ?
ᱦᱳᱭ ᱵᱚᱭᱦᱟ ᱱᱤᱛ ᱫᱚ ᱤᱧ ᱫᱚ ᱱᱚᱜ ᱚᱜ-ᱚᱭ ᱠᱟᱹᱴᱤᱜ ᱮᱸᱻ ᱰᱟᱦᱟᱨ ᱥᱮᱜ ᱨᱮ ᱢᱤᱱᱟᱹᱧ ᱠᱟᱹᱫᱤᱧᱟ᱾
ᱟᱪᱪᱷᱟ ᱵᱚᱭᱦᱟ ᱵᱟᱭ ᱫᱟᱜ ᱮᱫᱟ ᱛᱟᱦᱚᱞᱮ ᱱᱤᱛ ᱫᱚ ᱟᱯᱮ ᱥᱮᱫ ᱫᱚ ᱵᱟᱝ ᱥᱮ?
ᱵᱟᱝ ᱵᱚᱭᱦᱟ ᱱᱤᱛ ᱫᱚ ᱵᱟᱭ ᱫᱟᱜ ᱮᱫᱟ ᱮᱜ ᱟᱫᱚ ᱱᱤᱛ, ᱱᱤᱛᱚᱜ ᱫᱚ ᱦᱟᱸᱜ ᱚᱱᱠᱟ ᱵᱟᱨᱦᱮ ᱨᱮ ᱢᱤᱱᱟᱹᱧᱟ ᱟᱫᱚ ᱨᱚᱴᱮ ᱠᱚ ᱚᱱᱠᱟ, ᱜᱷᱩᱜᱽᱲᱤ ᱮᱢᱟᱱ ᱠᱚ ᱟᱢᱫᱟ ᱠᱚ ᱨᱟᱜ ᱮᱫᱟ᱾
ᱟᱪᱪᱷᱟ ᱟᱞᱮ ᱥᱮᱫ ᱫᱚ ᱦᱟᱸᱜ ᱫᱟᱜ ᱵᱟᱲᱟᱭᱮᱫ ᱜᱮᱭᱟ ᱱᱤᱛ ᱫᱚ ᱱᱟᱥᱮ ᱱᱟᱥᱮ ᱫᱚ᱾
ᱟᱪᱪᱷᱟ ᱟᱪᱪᱷᱟ ᱱᱤᱛ ᱟᱪᱪᱷᱟ ᱟᱪᱷᱟ ᱟᱪᱷᱟ, ᱟᱫᱚ ᱚᱱᱟ ᱚᱱᱟ ᱢᱮᱱᱟ ᱟᱠᱩ ᱵᱟᱝ ᱚᱱᱟ, ᱟᱥᱟᱲ ᱥᱟᱱ ᱤᱭᱟᱹ ᱡᱟᱹᱯᱩᱫ ᱫᱤᱱ ᱡᱷᱟᱨ ᱡᱷᱟᱨᱮ ᱫᱟᱜᱽ ᱨᱚᱴᱮᱡ ᱤᱭᱟᱹ ᱠᱟᱴ ᱠᱟᱹᱴᱩ ᱢᱟᱹᱴᱳᱜ ᱨᱚᱴᱮ ᱠᱚᱠᱚ ᱨᱟᱜᱽ᱾ ᱦᱳᱭ ᱟᱫᱚ ᱦᱚᱸᱜᱼᱱᱟ ᱠᱚ ᱠᱟᱛᱷᱟ ᱟᱫᱚ ᱱᱤᱛᱚᱜ ᱫᱚ ᱦᱟᱸᱜ ᱩᱭᱦᱟᱹᱨ ᱛᱤᱭᱳᱜᱚᱜ ᱠᱟᱱᱟ ᱦᱳᱭ ᱥᱮ ᱚᱱᱟ ᱨᱚ ᱴᱮ ᱠᱳᱣᱟᱜ ᱨᱟᱜ ᱠᱩ ᱟᱸᱡᱚᱢ ᱦᱮᱸ ᱴᱷᱤᱠ ᱴᱷᱤᱠ ᱴᱷᱤᱠ, ᱟᱫᱚ ᱚᱱᱟ ᱠᱚᱢᱟ ᱟᱹᱰᱤ ᱯᱟᱹᱦᱤᱞ ᱚᱠᱛᱚ ᱨᱮ ᱯᱟᱲᱦᱟᱣ ᱵᱟᱲᱟ ᱦᱩᱭ ᱠᱟᱱᱟ ᱦᱮᱸᱼᱼ ᱟᱫᱚ ᱟᱢᱜᱮ ᱵᱚᱭᱦᱟ ᱯᱟᱲᱦᱟᱣ ᱠᱚᱫᱚ ᱛᱤᱱᱟᱹᱜ ᱜᱟᱱᱚᱜᱼᱟ ᱚᱱᱟ ᱠᱚᱫᱚᱢ ᱯᱟᱲᱦᱟᱣ ᱛᱤᱭᱳᱜ ᱠᱟᱫᱟ ᱥᱮ ᱵᱟᱝᱟ
ᱦᱮᱸ ᱵᱚᱭᱦᱟ ᱯᱟᱲᱦᱟᱣ ᱛᱤᱭᱟᱹᱜ ᱫᱚ ᱦᱩᱭ ᱠᱟᱱ ᱜᱮᱭᱟ ᱟᱫᱚᱼᱼ ᱴᱷᱤᱠ ᱴᱷᱟᱠ ᱦᱟᱸᱜ ᱫᱤᱥᱟᱹ ᱵᱟᱝ ᱦᱤᱡᱩᱜ ᱠᱟᱱᱟ ᱛᱤᱱᱟᱹᱜ ᱚᱠᱟᱴᱟᱜ‌ ᱠᱮᱞᱟᱥ ᱨᱮ ᱧᱟᱢ ᱦᱩᱭ ᱠᱟᱱᱟ ᱟᱫᱚ ᱯᱟᱲᱦᱟᱣ ᱦᱩᱭ ᱟᱠᱟᱱᱟ ᱦᱮᱸᱼᱼ ᱯᱟᱲᱦᱟᱣ ᱫᱚ ᱦᱩᱭ ᱟᱠᱟᱱᱟ
ᱦᱳᱭ ᱦᱳᱭ ᱦᱳᱭ ᱟᱫᱚ ᱵᱚᱭᱦᱟ ᱦᱚᱜᱼᱚᱭ ᱟᱫᱚ ᱦᱟᱸᱜ ᱮᱸ ᱟᱵᱚ ᱥᱮᱨᱣᱟ ᱨᱮᱱᱟᱜ ᱡᱟᱦᱟᱸ ᱮᱸ ᱵᱚᱸᱜᱟ ᱵᱩᱨᱩ ᱠᱚ ᱦᱮᱸ ᱥᱮ ᱵᱟᱝ
ᱦᱮᱸ
ᱮᱸ ᱵᱚᱸᱜᱟ ᱵᱩᱨᱩ ᱠᱚ ᱫᱤᱭᱮ ᱯᱚᱨ ᱡᱟᱦᱟᱸ ᱟᱵᱚᱣᱟᱜ ᱥᱟᱯᱟᱵ ᱠᱚᱼᱼ
ᱦᱮᱸ ᱦᱮᱸ
ᱦᱮᱸᱻ ᱡᱮᱢᱚᱱᱼᱼ ᱮᱠᱷᱚᱱ ᱫᱚ ᱦᱟᱸᱜ ᱚᱱᱠᱟ ᱛᱤᱨᱭᱳ ᱵᱟᱱᱟᱢ ᱮᱢᱟᱱ ᱠᱚᱢᱟ ᱟᱫ ᱤᱫᱤᱜ ᱠᱟᱱ ᱞᱮᱠᱟ ᱜᱮ ᱧᱮᱞᱚᱜᱚᱜ ᱠᱟᱱᱟ ᱟᱫᱚ ᱵᱚᱭᱦᱟ ᱱᱚᱜᱼᱚᱭ ᱡᱮ ᱦᱮᱸ ᱟᱫᱚ ᱵᱚᱭᱦᱟ ᱱᱚᱜᱼᱚᱭ ᱟᱯᱮ ᱥᱮᱱ ᱫᱚ ᱛᱤᱨᱭᱳ ᱵᱟᱱᱟᱢ ᱠᱚ ᱨᱮᱱᱟᱜ ᱪᱚᱞ ᱫᱚ ᱛᱤᱱᱟᱹᱜ ᱜᱟᱱ ᱢᱮᱱᱟᱜ ᱛᱮᱼᱼ
ᱦᱮᱸ ᱛᱤᱨᱭᱳ ᱵᱟᱱᱟᱢ ᱨᱮᱭᱟᱜ ᱪᱚᱞ ᱫᱚ ᱦᱟᱸᱜ ᱮ ᱮᱠᱷᱚᱱ ᱡᱟᱦᱟᱸᱭ ᱮ ᱦᱟᱨᱟ ᱨᱟᱠᱟᱵ ᱠᱚᱲᱟ ᱜᱤᱫᱽᱨᱟᱹᱼᱼ ᱮᱸ ᱩᱱᱠᱩ ᱠᱚᱫᱚ ᱦᱟᱸᱜ ᱵᱟᱝᱜᱮ ᱧᱮᱞᱚᱜ ᱠᱟᱱᱟ ᱟᱫᱚ ᱡᱚᱦᱚᱭ ᱟᱵᱚ ᱨᱮᱱ ᱦᱟᱯᱲᱟᱢ ᱠᱚ ᱵᱟᱵᱟ ᱠᱚ ᱢᱮᱱᱟᱜ ᱠᱚᱣᱟ ᱮᱸ ᱩᱱᱠᱩ ᱩᱱᱠᱩ ᱴᱷᱮᱡ ᱫᱚ ᱦᱟᱸᱜ ᱢᱮᱱᱟᱜ ᱵᱟᱲᱟ ᱠᱟᱜ ᱜᱮᱭᱟ ᱟᱨ ᱫᱚᱢᱮ ᱫᱚ ᱵᱟᱝ ᱨᱮᱦᱚᱸ ᱢᱟᱱᱮ ᱪᱚᱞ ᱫᱚ ᱢᱮᱱᱟᱜ ᱟᱠᱟᱜ ᱜᱮᱭᱟ ᱦᱟᱸᱜ ᱟᱫᱚ ᱟᱵᱩ ᱡᱟᱦᱟᱸ ᱱᱟ ᱦᱟᱨᱟ ᱦᱟᱨᱟ ᱡᱩᱣᱟᱹᱱ ᱠᱚᱲᱟ ᱠᱩ ᱩᱱᱠᱩ ᱠᱚ ᱴᱷᱮᱱ ᱩᱱᱟᱹᱜ ᱪᱷᱚᱞ ᱫᱚ ᱟᱹᱣᱨᱤ ᱦᱤᱡᱩᱜᱼᱟ ᱟᱨ ᱛᱩᱢᱫᱟᱜ ᱴᱟᱢᱟᱠ ᱫᱚ ᱛᱷᱚᱲᱟ ᱛᱷᱩᱲᱤ ᱦᱮᱸ ᱨᱩ ᱵᱟᱲᱟ ᱦᱩᱭᱩᱜ ᱛᱟᱦᱮᱱ ᱜᱮᱭᱟ ᱛᱟᱨᱯᱚᱨᱮ ᱛᱩᱢᱫᱟᱜ ᱴᱟᱢᱟᱠ ᱠᱚᱨᱮ ᱪᱚᱞ ᱫᱚ ᱢᱮᱱᱟᱜ ᱛᱟᱵᱚᱱ ᱜᱮᱭᱟ ᱢᱮᱱ ᱠᱷᱟᱱ ᱚᱱᱟ ᱛᱤᱨᱭᱳ ᱵᱟᱱᱟᱢ ᱠᱚᱨᱮ ᱫᱚ ᱡᱚᱛᱚ ᱦᱚᱲ ᱫᱚ ᱵᱟᱝ ᱦᱟᱸᱜ ᱪᱚᱞ ᱫᱚ ᱟᱹᱣᱨᱤ ᱥᱩᱨᱩᱜᱼᱟ ᱟᱨ
ᱟᱯᱮ ᱠᱚᱫᱚ ᱛᱟᱦᱚᱞᱮ ᱵᱚᱭᱦᱟ ᱟᱯᱮ ᱥᱮᱫ ᱫᱚ ᱚᱠᱟ ᱞᱮᱠᱟ?
ᱦᱳᱭ ᱵᱚᱭᱦᱟ ᱯᱟᱹᱦᱤᱞ ᱵᱤᱫᱟᱹᱞ ᱜᱮ ᱟᱸᱡᱚᱢ ᱟᱠᱟᱱᱟ ᱟᱸᱡᱚᱢ ᱞᱮᱱᱟ ᱡᱮ ᱵᱟᱝᱢᱟᱼᱼ ᱛᱤᱨᱭᱳ ᱵᱟᱱᱟᱢ ᱫᱚ ᱵᱷᱟᱜᱤ ᱠᱚ ᱠᱚᱴᱮᱡᱮᱫ ᱠᱟᱱ ᱛᱟᱦᱮᱱᱟ ᱥᱮ ᱠᱚᱴᱟᱵ ᱮᱫ ᱛᱟᱦᱮᱱ ᱟᱠᱚ ᱦᱮᱸ ᱥᱮ ᱟᱫᱚ ᱱᱤᱛᱼᱼ ᱱᱤᱛᱚᱜ ᱞᱮᱠᱟ ᱛᱮᱢᱟ ᱟᱞᱮ ᱠᱚᱨᱮ ᱢᱟ ᱚᱱᱠᱟ ᱛᱤᱨᱭᱳ ᱚᱨᱚᱝ ᱥᱮᱬᱟ ᱞᱮᱠᱟᱱ ᱦᱚᱲ ᱜᱮ ᱵᱟᱹᱱᱩᱜ ᱟᱠᱟᱜ ᱠᱚᱣᱟ ᱟᱨᱼᱼ ᱵᱟᱱᱟᱢ ᱠᱚ ᱦᱚᱸ ᱵᱟᱝ ᱧᱮᱞᱚᱜᱚᱜ ᱠᱟᱱᱟ ᱟᱫᱚ ᱟᱞᱮ ᱥᱮᱱ ᱫᱚ ᱱᱚᱜ-ᱚᱭ ᱛᱤᱨᱭᱳ ᱵᱟᱱᱟᱢ ᱫᱚ ᱮᱠᱟᱞ ᱜᱮ ᱱᱤᱛᱚᱜ ᱫᱚ ᱵᱟᱝ ᱧᱮᱞ ᱞᱮᱠᱟ ᱜᱮ ᱞᱟᱹᱭ ᱜᱟᱱᱚᱜᱼᱟ ᱟᱨ ᱛᱩ ᱛᱩᱢᱫᱟᱜ ᱴᱟᱢᱟᱠ ᱮᱢᱟᱱ ᱫᱚ ᱚᱱᱟ ᱠᱚᱢᱟ ᱢᱮᱱᱟᱜ ᱜᱮ ᱚᱱᱟ ᱠᱚᱫᱚ ᱛᱟᱦᱮᱱ ᱜᱮᱭᱟ ᱦᱟᱸᱜ ᱦᱮᱸ ᱟᱫᱚᱼᱼ ᱵᱚᱭᱦᱟ ᱦᱚᱜᱼᱚᱭ ᱟᱫᱚ ᱛᱤᱨᱭᱳ ᱵᱟᱱᱟᱢ ᱵᱮᱜᱚᱨ ᱦᱚᱸ ᱟᱨ ᱢᱤᱫᱴᱟᱝ ᱥᱟᱯᱟᱵ ᱛᱟᱦᱮᱸ ᱠᱟᱱ ᱛᱟᱵᱳᱱᱟ ᱡᱮ ᱢᱮᱱᱟᱜ ᱛᱟᱵᱚᱱ ᱜᱮᱭᱟ ᱱᱤᱛᱦᱚᱸ ᱟᱫᱚ ᱠᱚᱢ ᱵᱮᱥᱤ ᱧᱮᱞᱚᱜᱚᱜ ᱠᱟᱱᱟ ᱮ ᱥᱟᱸᱠᱚᱣᱟ ᱥᱟᱸᱠᱚᱣᱟ ᱠᱚ ᱨᱮᱱᱟᱜ ᱪᱚᱞ ᱫᱚ ᱟᱯᱮ ᱥᱮᱱ ᱫᱚ ᱛᱤᱱᱟᱹᱜ ᱜᱟᱱ ᱢᱮᱱᱟᱜ
ᱦᱮᱸ ᱵᱚᱭᱦᱟ ᱥᱟᱸᱠᱣᱟ ᱨᱮᱱᱟᱜ ᱪᱚᱞ ᱫᱚ ᱢᱮᱱᱟᱜ ᱜᱮᱭᱟ ᱢᱮᱱ ᱠᱷᱟᱱ ᱚᱱᱟ ᱫᱚ ᱦᱟᱜ ᱟᱵᱚ ᱫᱟᱸᱥᱟᱭ ᱠᱚ ᱨᱮ ᱜᱮᱵᱚᱱᱼᱼ ᱵᱮᱣᱦᱟᱨ ᱛᱟᱦᱮᱱᱟ ᱥᱟᱠᱚᱣᱟ ᱫᱚ ᱵᱟᱹᱲᱛᱤ ᱠᱟᱭ ᱛᱮ ᱥᱮᱼᱼ
ᱟᱵᱮᱱ ᱥᱟᱸᱠᱣᱟ ᱫᱚ ᱛᱤᱱ ᱥᱚᱢᱚᱭ ᱵᱮᱱ ᱵᱮᱣᱦᱟᱨ ᱛᱟᱦᱮᱱᱟ?
ᱦᱳᱭ ᱵᱚᱭᱦᱟ ᱫᱚ ᱥᱟᱸᱠᱣᱟ ᱫᱚ ᱟᱵᱚᱣᱟᱜ ᱫᱚ ᱦᱚᱜᱼᱚᱭ ᱡᱮ ᱟᱵᱚ ᱥᱮᱨᱣᱟ ᱨᱮᱱᱟᱜ ᱡᱟᱦᱟᱸ ᱮᱱᱮᱡ ᱥᱮᱨᱮᱧ ᱞᱟᱹᱜᱤᱫ ᱛᱮ ᱡᱟᱦᱟᱸ ᱥᱟᱰᱮ ᱦᱮᱸᱥᱮ᱾ ᱥᱟᱰᱮ ᱦᱚᱸᱜᱼᱚᱭ ᱛᱩᱢᱫᱟᱜ ᱴᱟᱢᱟᱠ ᱦᱚᱸᱜᱼᱚ ᱱᱚᱝᱠᱟᱱᱟᱜ ᱜᱮ ᱢᱤᱫ ᱢᱤᱫᱴᱟᱝ ᱮ ᱨᱟᱹᱥᱠᱟᱹ ᱞᱮᱠᱟᱱᱟᱜ ᱡᱤᱱᱤᱥ ᱠᱟᱱ ᱛᱟᱵᱚᱱᱟ᱾ ᱥᱟᱸᱠᱣᱟ ᱫᱚ ᱦᱮᱸ ᱦᱮᱸ ᱦᱮᱸ ᱦᱮᱸ ᱦᱮᱸ ᱦᱮᱸ ᱚᱱᱟ ᱠᱚᱨᱮ ᱦᱚᱸ ᱨᱚᱝ ᱫᱚ ᱜᱟᱱᱚᱜ ᱜᱮᱭᱟ, ᱦᱳᱭ ᱦᱳᱭ᱾ ᱟᱫᱚ ᱵᱚᱭᱦᱟ ᱚᱱᱟ ᱢᱟ ᱴᱷᱤᱠᱟᱹᱱ ᱜᱮᱭᱟ ᱟᱫᱚ ᱠᱷᱟᱱ ᱫᱚ ᱟᱯᱮ ᱥᱮᱱ ᱫᱚ ᱚᱱᱟ ᱦᱩᱲᱩ ᱦᱤᱲᱟᱹᱣ ᱵᱟᱵᱚᱫ ᱡᱟᱦᱟᱸ ᱰᱷᱤᱝᱠᱤ ᱠᱚ ᱛᱟᱦᱮᱸ ᱠᱟᱱᱟ ᱦᱮᱸ ᱥᱮ ᱟᱫᱚ ᱟᱯᱮᱥᱮᱱ ᱫᱚ ᱛᱤᱱᱟᱹᱜ ᱜᱟᱱ ᱧᱮᱞᱚᱜ ᱠᱟᱱᱟ ᱰᱷᱤᱝᱠᱤ ᱠᱚᱛᱮ ᱦᱩᱲᱩ ᱠᱚ ᱦᱩᱲᱩᱝ ᱠᱚ ᱦᱩᱭᱩᱜ ᱛᱟᱦᱮᱱᱟ ᱥᱮ ᱵᱟᱝ?
ᱵᱚᱭᱦᱟ ᱮᱠᱷᱚᱱ ᱚᱱᱟ ᱰᱷᱤᱝᱠᱤ ᱦᱩᱲᱩᱝ ᱛᱮᱫ ᱫᱚ ᱮᱠᱷᱚᱱ ᱫᱚ ᱟᱞᱮ ᱠᱚᱨᱮ ᱫᱚ ᱪᱟᱵᱟ ᱵᱟᱲᱟ ᱠᱟᱱᱟ ᱟᱞᱮᱭᱟᱜ ᱜᱮ ᱛᱟᱦᱮᱸ ᱫᱚ ᱛᱟᱦᱮᱸ ᱠᱟᱱᱟ ᱢᱮᱱᱠᱷᱟᱱ ᱮᱠᱷᱚᱱ ᱫᱚ ᱚᱱᱟ ᱠᱚᱦᱚᱸ ᱚᱲᱟᱜ ᱠᱚ ᱵᱮᱱᱟᱣ ᱵᱟᱲᱟ ᱦᱳᱭ ᱠᱟᱱᱛᱮ ᱚᱱᱟ ᱠᱚᱦᱚᱸ ᱚᱪᱚᱜ ᱵᱟᱲᱟ ᱦᱩᱭ ᱠᱟᱛᱮ ᱥᱟᱭᱤᱰ ᱨᱮ ᱫᱚᱦᱚ ᱦᱳᱭ ᱠᱟᱱᱟ ᱟᱫᱚ
ᱮᱠᱷᱚᱱ ᱫᱚ ᱡᱚᱛᱚ ᱜᱮᱛᱚ ᱡᱟᱱᱛᱨᱤᱠ ᱯᱟᱛᱤ ᱚᱱᱟ ᱢᱮᱥᱤᱱ ᱠᱚᱛᱮ ᱜᱮᱵᱚᱱ ᱤᱭᱟᱹ ᱵᱟᱲᱟᱭᱮᱫᱟ ᱯᱤᱥᱟᱹᱣ ᱵᱟᱲᱟᱭᱮᱫᱟ ᱦᱚᱞᱚᱝ ᱠᱤᱝᱵᱟ ᱪᱟᱣᱞᱮ ᱫᱟᱵᱚᱱ ᱟᱫᱚ ᱚᱱᱟ ᱠᱟᱨᱛᱮ ᱟᱞᱮ ᱠᱚᱨ ᱫᱚ ᱦᱟᱸᱜ ᱵᱟᱹᱱᱩᱜ ᱠᱟᱜ ᱜᱮᱭᱟ᱾
ᱟᱪᱪᱷᱟ ᱟᱪᱪᱷᱟ ᱟᱪᱪᱷᱟ᱾
ᱚ ᱟᱯᱮᱥᱮᱱ ᱫᱚ ᱛᱟᱦᱚᱞᱮ ᱦᱩᱲᱩ ᱤᱭᱟᱹ ᱰᱷᱤᱝᱠᱤ ᱠᱚᱫᱚ ᱛᱤᱱᱟᱹᱜ ᱜᱟᱱ ᱢᱮᱱᱟᱜ ᱟᱠᱟᱫᱟ ᱥᱮ ᱵᱟᱝ?
ᱦᱳᱭ ᱵᱚᱭᱦᱟ ᱟᱞᱮᱥᱮᱫ ᱫᱚ ᱦᱟᱸᱜ ᱱᱤᱛ ᱞᱮᱠᱟᱛᱮᱫᱚ ᱰᱷᱤᱝᱠᱤ ᱦᱩᱲᱩᱝ ᱢᱟ ᱮ ᱵᱟᱝ ᱧᱮᱞᱚᱜᱚᱜ ᱠᱟᱱᱟ ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱩᱱᱵᱤ ᱫᱟᱹᱞ ᱨᱮᱜᱮᱧ ᱧᱮᱞ ᱞᱮᱫᱜᱼᱟ, ᱰᱷᱤᱝᱠᱤ ᱠᱚᱛᱮ ᱦᱩᱲᱩᱝ ᱠᱚ ᱤᱧ ᱦᱚᱸᱧ ᱪᱟᱞᱟᱣ ᱵᱟᱲᱟ ᱠᱟᱱ ᱜᱮᱭᱟ᱾
ᱵᱚᱭᱦᱟ ᱟᱯᱮᱭᱟᱜ ᱫᱚ ᱵᱟᱝ ᱛᱟᱦᱮᱸ ᱠᱟᱱᱟ?
ᱵᱚᱭᱦᱟ ᱟᱞᱮ ᱠᱚᱣᱟᱜ ᱛᱟᱦᱮᱸ ᱠᱟᱱᱟ ᱟᱞᱮᱭᱟᱜ ᱦᱚᱸ ᱛᱟᱦᱮᱸ ᱠᱟᱱ ᱜᱮᱭᱟ᱾ ᱮ ᱦᱮᱸ ᱠᱟᱹᱴᱤᱡ ᱥᱚᱢᱚᱭ ᱨᱮᱜᱮ ᱟᱫᱚ ᱮᱠᱷᱚᱱ ᱫᱚ ᱚᱱᱮ ᱟᱫᱚ ᱵᱟᱹᱭ ᱵᱟᱹᱭᱛᱮ ᱚᱱᱟ ᱡᱩᱜᱽ ᱵᱚᱫᱚᱞᱮᱱ ᱥᱟᱶ ᱥᱟᱶᱛᱮ ᱚᱱᱟ ᱡᱚᱱᱛᱨᱚᱯᱟᱹᱛᱤ ᱠᱚ ᱛᱮᱭᱟᱨᱮᱱᱟ ᱛᱟᱦᱚᱞᱮ ᱠᱷᱟᱱ ᱢᱟ ᱚᱱᱟ ᱢᱮᱥᱤᱱ ᱠᱚᱨᱮ ᱜᱮ ᱮᱠᱷᱚᱱ ᱢᱟ ᱦᱩᱲᱩ ᱦᱩᱲᱩᱝ ᱠᱚ ᱦᱩᱭᱩᱜ ᱠᱟᱱᱟ ᱟᱫᱚ ᱚᱠᱟ ᱰᱷᱤᱝᱠᱤ ᱦᱩᱲᱩᱝ ᱠᱚᱫᱚ ᱟᱫᱚ ᱵᱟᱹᱭ ᱵᱟᱹᱭᱛᱮ ᱚᱱᱟ ᱠᱚᱨᱮᱱᱟᱜ ᱪᱚᱞ ᱪᱟᱵᱟ ᱤᱫᱤᱭᱮᱱ ᱠᱷᱟᱡ ᱫᱚ᱾ ᱰᱷᱤᱝᱠᱤ ᱠᱚᱦᱚᱸ ᱟᱫᱚ ᱵᱟᱹᱭ ᱵᱟᱹᱭᱛᱮ ᱮᱠᱚᱫᱚᱢ ᱪᱟᱵᱟ ᱤᱫᱤᱭᱮᱱᱟ ᱟᱫᱚ ᱥᱮ ᱚᱲᱟᱜ ᱠᱩᱱ ᱠᱚᱨᱮ ᱠᱚ ᱫᱚᱦᱚ ᱵᱟᱲᱟ ᱠᱟᱜ ᱠᱟᱱᱟ ᱚᱱᱠᱟ ᱠᱟᱹᱢᱤ ᱠᱚᱨᱮ ᱫᱚ ᱵᱟᱝ᱾ ᱦᱮᱸ ᱦᱮᱸ᱾ ᱟᱨ ᱦᱟᱸᱜ ᱱᱚᱝᱠᱟ ᱞᱮᱠᱟᱛᱮ ᱟᱵᱚ ᱡᱟᱦᱟᱸ ᱫᱤᱱᱟᱹᱢ ᱫᱤᱱ ᱟᱵᱚ ᱥᱟᱱᱛᱟᱲ ᱦᱚᱯᱚᱱ ᱠᱚ ᱡᱟᱦᱟᱸ ᱵᱚ ᱵᱮᱣᱦᱟᱨ ᱛᱟᱦᱮᱸᱫ ᱮᱜ ᱯᱟᱹᱴᱭᱟᱹ ᱥᱮ ᱚᱱᱠᱟ ᱛᱟᱞᱮ ᱠᱚᱨᱮᱱᱟᱜ ᱯᱟᱹᱴᱭᱟᱹ ᱠᱚᱠᱚ ᱵᱮᱱᱟᱣ ᱛᱟᱦᱮᱸᱫ ᱦᱮᱸ ᱡᱮᱢᱚᱱ ᱚᱱᱟ ᱵᱟᱯᱞᱟ ᱠᱟᱹᱢᱤ ᱨᱮ ᱟᱹᱰᱤ ᱜᱮ ᱞᱟᱹᱠᱛᱤᱜ ᱛᱟᱵᱚᱱᱟ᱾
ᱮᱠᱫᱚᱢ᱾
ᱦᱮᱸ ᱦᱮᱸ ᱟᱫᱚ ᱦᱚᱜᱼᱚᱭ ᱱᱟ ᱯᱟᱹᱴᱭᱟᱹ ᱜᱟᱞᱟᱝ ᱠᱚᱫᱚ ᱟᱯᱮᱥᱮᱱ ᱫᱚ ᱪᱮᱫ ᱞᱮᱠᱟ ᱛᱤᱱᱟᱹᱜ ᱥᱟᱹᱜᱤᱧ ᱢᱟᱱᱮ ᱮᱠᱷᱚᱱᱳᱠᱚ ᱜᱟᱞᱟᱝ ᱜᱮᱭᱟ ᱥᱮ ᱵᱟᱝᱜᱮ ᱧᱮᱞᱚᱜᱚᱜ ᱠᱟᱱᱟ?
ᱯᱟᱹᱴᱭᱟᱹ ᱜᱟᱞᱟᱝ ᱠᱚᱫᱚ ᱵᱚᱭᱦᱟ ᱮᱸ ᱧᱮᱞ ᱫᱚ ᱧᱮᱞᱚᱜᱚᱜ ᱜᱮᱭᱟ ᱟᱨ ᱚᱱᱟ ᱫᱚ ᱮᱠᱫᱚᱢ ᱵᱟᱯᱞᱟ ᱨᱮᱢᱟ ᱟᱵᱚᱣᱟᱜ ᱫᱚ ᱡᱚᱨᱩᱨᱟᱛ ᱜᱮᱭᱟ᱾ ᱟᱫᱚ ᱟᱫᱚ ᱠᱷᱟᱱ ᱫᱚ ᱦᱟᱸᱜ ᱫᱚᱢᱮ ᱫᱚ ᱵᱟᱝ ᱨᱮᱦᱚᱸ ᱵᱩᱰᱤᱜᱚ ᱛᱟᱠᱚ ᱡᱟᱦᱟᱸᱭ ᱠᱚ ᱢᱮᱱᱟᱜ ᱠᱚ ᱩᱱᱠᱩ ᱫᱚ ᱮ ᱜᱟᱞᱟᱝ ᱵᱟᱲᱟᱭ ᱜᱮᱭᱟ ᱠᱚ ᱩᱱᱠᱩ ᱫᱚ, ᱩᱱᱠᱩ ᱫᱚ ᱟᱵᱚ ᱞᱮᱠᱟ ᱡᱚᱛᱚ ᱦᱚᱲ ᱫᱚᱥᱮ ᱴᱤᱵᱷᱤ ᱯᱷᱳᱱ ᱫᱚ ᱵᱟᱠᱚ ᱧᱮᱞ ᱫᱟ ᱦᱟᱸᱜ᱾ ᱟᱫᱚ ᱚᱱᱟ ᱠᱚᱜᱮ ᱠᱚ ᱜᱟᱞᱟᱝ ᱵᱟᱲᱟᱭᱟ᱾
ᱦᱩᱸ ᱦᱩᱸ ᱦᱩᱸ ᱛᱟᱦᱞᱮ ᱟᱯᱮ ᱥᱮᱱ ᱫᱚ ᱦᱟᱸᱜ ᱚᱱᱠᱟ ᱮ ᱜᱟᱞᱟᱝ ᱠᱚᱫᱚ ᱠᱚ ᱜᱟᱞᱟᱝ ᱵᱟᱲᱟᱭ ᱜᱮᱭᱟ ᱦᱮᱸᱥᱮ ᱦᱩᱸ ᱦᱩᱸ᱾ ᱟᱫᱚ ᱟᱞᱮ ᱥᱮᱱᱢᱟ ᱦᱟᱸᱜ ᱚᱱᱠᱟ ᱮ ᱤᱧ ᱦᱚᱸ ᱧᱮᱞ ᱫᱩᱧ ᱧᱮᱞ ᱵᱟᱲᱟᱣ ᱠᱟᱫ ᱠᱚᱜᱮᱭᱟ ᱟᱫᱚ ᱱᱤᱛ ᱫᱚ ᱦᱚᱸᱜᱼᱚᱭ ᱱᱚᱣᱟ ᱥᱮᱨᱢᱟ ᱫᱚᱦᱟᱜ ᱠᱚᱨ ᱵᱟᱹᱧ ᱧᱮᱞ ᱠᱟᱜ ᱠᱚᱣᱟ ᱟᱫᱚ ᱱᱚᱣᱟ ᱢᱚᱱᱮᱭᱮᱫᱟᱹᱧ ᱡᱮ ᱱᱚᱣᱟ ᱠᱚᱦᱚᱸᱫᱚ ᱵᱟᱹᱭ ᱵᱟᱹᱭᱛᱮ ᱡᱟᱹᱱᱤᱡ ᱠᱷᱟᱱ ᱟᱫ ᱤᱫᱤᱜ ᱜᱮ ᱟᱫ ᱤᱫᱤᱞᱮᱠᱟᱜᱮ ᱪᱟᱞᱟᱜ ᱠᱟᱱᱟ ᱦᱟᱸᱜ᱾
ᱦᱩᱸ ᱦᱩᱸ᱾
ᱦᱮᱸ ᱟᱫᱚ ᱦᱚᱸᱜ ᱚᱭ ᱡᱮ ᱟᱫᱚ ᱢᱟᱫᱩᱨ ᱴᱟᱸᱫᱩᱨ ᱠᱚ ᱚᱱᱟ ᱠᱤᱨᱤᱧ ᱠᱟᱛᱮᱜ ᱫᱚᱠᱟᱱ ᱠᱚᱨᱮ ᱧᱟᱢᱚᱜ ᱠᱟᱱ ᱫᱚ᱾ ᱟᱫᱚ ᱚᱱᱟ ᱦᱮᱸ ᱟᱫᱚ ᱚᱱᱟ ᱠᱷᱟᱹᱛᱤᱨ ᱦᱳᱭᱛᱳ ᱟᱵᱚ ᱦᱚᱲ ᱦᱚᱯᱚᱱ ᱦᱚᱸᱠᱚ ᱢᱮᱱ ᱮᱫᱟ ᱡᱮ ᱵᱟᱝᱢᱟ ᱛᱟᱦᱚᱞᱮ ᱛᱤᱱᱟᱹᱜ ᱤᱧ ᱠᱚᱥᱴᱚ ᱵᱟᱲᱟᱜᱼᱟ᱾ ᱛᱷᱟᱞᱮ ᱵᱟᱡᱟᱨ ᱠᱷᱚᱱᱜᱮ ᱠᱟᱹᱴᱤᱡ ᱤᱧ ᱠᱤᱨᱤᱧ ᱟᱹᱜᱩ ᱞᱮᱠᱷᱟᱱ ᱜᱮ ᱱᱟᱯᱟᱭᱚᱜᱼᱟ ᱦᱮᱸᱥᱮ᱾
ᱦᱮᱸ ᱚᱱᱟ ᱫᱚ ᱱᱟᱯᱟᱭ ᱜᱮᱭᱟ ᱢᱮᱱᱠᱷᱟᱱ, ᱦᱮᱸ ᱵᱚᱭᱦᱟ ᱟᱵᱚᱣᱟᱜ ᱫᱚ ᱚᱱᱟ ᱯᱟᱹᱴᱭᱟᱹ ᱫᱚ ᱵᱟᱯᱞᱟ ᱠᱚᱨᱮ ᱞᱟᱜᱟᱛᱚᱜ ᱜᱮᱭᱟ ᱥᱮ᱾
ᱦᱮᱸ ᱦᱮᱸ ᱮᱠᱟᱞ ᱞᱟᱜᱟᱛᱚᱜ ᱜᱮᱭᱟ᱾
ᱫᱚᱨᱠᱟᱨ ᱜᱮ᱾
ᱦᱮᱸ ᱦᱮᱸ ᱞᱟᱜᱟᱜ ᱜᱮᱭᱟ ᱡᱮᱢᱚᱱ ᱚᱱᱟ᱾ ᱵᱟᱯᱞᱟ ᱨᱮᱱᱟᱜ ᱚᱱᱟ ᱤᱭᱟᱹ ᱵᱟᱸᱫᱟᱱᱤ ᱫᱩᱲᱩᱵ ᱚᱠᱛᱮ ᱦᱮᱸᱥᱮ,
ᱦᱮᱸ ᱠᱤᱢᱵᱟ ᱫᱟᱨᱟᱢ ᱫᱟᱜ ᱫᱟᱜ ᱦᱮᱸ᱾
ᱛᱮ ᱟᱨ ᱚᱱᱠᱟ ᱢᱟᱱᱮ ᱟᱢᱫᱟ ᱠᱟᱹᱢᱤ ᱨᱮᱜᱮ ᱵᱮᱚᱦᱟᱨᱚᱜ ᱠᱟᱱ ᱜᱮᱭᱟ ᱯᱟᱛ ᱮᱠᱫᱚᱢ᱾ ᱯᱟᱹᱴᱭᱟᱹ ᱫᱚ ᱦᱮᱸᱥᱮ, ᱦᱚᱭ ᱟᱫᱚ ᱛᱟᱦᱚᱞᱮ ᱟᱻ ᱡᱚᱱᱚᱜ, ᱡᱚᱱᱚᱜ ᱠᱚᱫᱚ ᱦᱟᱸᱜ ᱟᱞᱮ ᱠᱚᱨᱮ ᱫᱚ ᱱᱤᱛ ᱫᱷᱟᱹᱵᱤᱡ ᱛᱮ ᱠᱚᱫᱚ ᱮᱸ ᱜᱟᱞᱟᱝᱮᱫ ᱜᱮᱭᱟ ᱠᱚ ᱚᱱᱠᱟ ᱮᱠᱷᱚᱱ ᱢᱟ ᱟᱨᱚ ᱢᱟ ᱦᱮᱸ ᱥᱟᱜᱟᱜ ᱡᱚᱱᱟᱜ ᱟᱨ ᱮᱠᱷᱚᱱ ᱦᱟᱸᱜ ᱦᱚᱸᱜ-ᱚᱭ ᱢᱟᱴᱷ ᱠᱚᱨᱮ ᱟᱢᱫᱚ ᱥᱟᱜᱟᱜ ᱟᱠᱟᱱᱟ᱾ ᱟᱫᱚ ᱦᱮᱸ ᱟᱞᱮ ᱥᱮᱱ ᱫᱚ ᱚᱱᱟ ᱥᱟᱜᱟᱜ ᱡᱚᱱᱚᱜ, ᱠᱷᱟᱲᱟᱝ ᱡᱚᱱᱚᱜ ᱮᱢᱟᱱ ᱠᱚᱫᱚ ᱠᱚ ᱜᱟᱞᱟᱝ ᱜᱮᱭᱟ ᱟᱫᱚ ᱟᱯᱮᱥᱮᱱ ᱜᱮ ᱚᱠᱟ ᱞᱮᱠᱟ ᱜᱟᱞᱟᱝ ᱫᱟᱠᱚ ᱥᱮ ᱵᱟᱝᱟ?
ᱦᱮᱸ ᱵᱚᱭᱦᱟ ᱡᱚᱱᱚᱜ ᱠᱚᱫᱚ ᱟᱞᱮ ᱥᱮᱱ ᱫᱚᱠᱚ ᱜᱟᱱᱟᱝ ᱛᱟᱦᱮᱱ ᱜᱮᱭᱟ ᱟᱫᱚ, ᱟᱨ ᱵᱟᱝ ᱚᱱᱠᱟ ᱫᱚ ᱵᱟᱝ ᱡᱮ ᱢᱮᱱᱛᱮ ᱫᱚᱢᱮ ᱠᱚ ᱜᱟᱞᱟᱝᱼᱟ ᱟᱫᱚ ᱠᱤᱨᱤᱧ ᱦᱚᱸᱠᱚ ᱠᱤᱨᱤᱧ ᱜᱮᱭᱟ ᱟᱫᱚ ᱠᱷᱟᱱ ᱫᱚ ᱮᱸ ᱮᱸ ᱜᱟᱞᱟᱝ ᱫᱚᱠᱚ ᱜᱟᱞᱟᱝ ᱵᱟᱲᱟᱭ ᱜᱮᱭᱟ ᱦᱟᱸᱜ᱾ ᱟᱛᱳ ᱠᱚᱨᱮ ᱫᱚ᱾
ᱟᱪᱪᱷᱟ ᱟᱪᱪᱷᱟ ᱟᱪᱪᱷᱟ ᱟᱪᱪᱷᱟ᱾
ᱦᱮᱸ
ᱦᱮᱸ ᱦᱮᱸ ᱟᱫᱚ ᱛᱟᱦᱚᱞᱮ? ᱚᱱᱟ ᱠᱚᱢᱟ ᱮᱠᱷᱚᱱ ᱢᱟ ᱡᱚᱜ ᱵᱟᱲᱟ ᱞᱟᱹᱜᱤᱫ ᱛᱮᱢᱟ ᱜᱟᱞᱟᱝᱮᱫ ᱜᱮᱭᱟ ᱠᱚ ᱦᱮᱸ ᱵᱟᱝ?
ᱮᱠᱫᱚᱢ ᱦᱮᱸ᱾
ᱦᱮᱸ ᱦᱮᱸ ᱟᱫᱚ ᱮᱸ ᱯᱟᱹᱦᱤᱞ ᱚᱠᱛᱮ ᱡᱚᱠᱷᱚᱱ ᱛᱷᱟᱹᱨᱤ ᱠᱚ ᱦᱟᱸᱜ ᱵᱟᱝ ᱦᱩᱭ ᱠᱟᱱ ᱛᱟᱦᱮᱸᱜ ᱦᱮᱸ ᱚᱱᱟ ᱤᱥᱴᱤᱞ ᱠᱚᱨᱮᱱᱟᱜ ᱛᱷᱟᱹᱨᱤ ᱠᱚ ᱦᱮᱸ ᱥᱮ ᱩᱱ ᱡᱚᱠᱷᱟᱡ ᱫᱚ ᱟᱵᱚᱫᱚ ᱫᱚ ᱯᱟᱛᱲᱟ ᱠᱚᱨᱮ ᱜᱮᱛᱚ ᱡᱚᱢ ᱵᱟᱲᱟ ᱠᱚᱫᱚ ᱦᱩᱭᱩᱜ ᱠᱟᱱ ᱛᱟᱦᱮᱸᱫ ᱯᱟᱛᱲᱟ ᱯᱷᱩᱲᱩᱜ ᱾
ᱦᱮᱸ ᱾
ᱦᱮᱸ ᱛᱟᱦᱞᱮ ᱮᱠᱷᱚᱱ ᱫᱚ ᱦᱟᱜ ᱚᱝᱠᱟ ᱟᱯᱮ ᱠᱚᱨᱮ ᱫᱚ ᱪᱮᱫᱞᱮᱠᱟ ᱯᱟᱛᱲᱟ ᱯᱷᱩᱲᱩᱜ ᱫᱚ ᱛᱤᱱᱟᱹᱜ ᱜᱟᱱ ᱯᱮ ᱵᱮᱵᱚᱦᱟᱨ ᱫᱟ?
ᱮᱸᱜ ᱯᱟᱛᱲᱟ ᱯᱷᱩᱲᱩᱜ ᱫᱚ ᱦᱟᱸᱜ ᱮᱠᱫᱚᱢ ᱵᱟᱝ ᱜᱮᱞᱮ ᱵᱮᱵᱚᱦᱟᱨ ᱮᱫᱟ ᱟᱨ ᱢᱟᱱᱮ ᱱᱚᱝᱠᱟ ᱫᱤᱱᱟᱹᱢ ᱫᱤᱱ ᱡᱚᱢ ᱨᱮᱫᱚ, ᱡᱚᱠᱷᱚᱱ ᱯᱚᱨᱚᱵᱽ ᱯᱟᱞᱤ ᱠᱤᱢᱵᱟ ᱟᱵᱚᱣᱟᱜ ᱵᱟᱦᱟ ᱥᱚᱦᱨᱟᱭ ᱠᱚ ᱥᱚᱢᱚᱭ ᱫᱚ ᱾ ᱦᱮᱸ, ᱢᱟᱱᱮ ᱡᱟᱦᱟᱸᱞᱮᱠᱟ ᱵᱚᱱ ᱡᱚᱢᱟ ᱩᱱ ᱥᱚᱢᱚᱭ ᱫᱚ ᱡᱮᱞ ᱦᱟᱠᱳ ᱥᱚᱵ ᱥᱚᱢᱚᱭ ᱵᱟᱹᱲᱛᱤ ᱧᱚᱜ ᱜᱮᱵᱚᱱ ᱡᱚᱢᱟ ᱥᱮ ᱯᱮᱲᱟ ᱯᱟᱹᱲᱣᱨᱟᱹ ᱠᱚ ᱦᱤᱡᱩᱜᱼᱟ, ᱩᱱ ᱥᱚᱢᱚᱭ ᱠᱷᱟᱱ ᱫᱚ ᱟᱫᱚ ᱯᱟᱛᱲᱟ ᱠᱩ ᱵᱮᱵᱚᱦᱟᱨ ᱦᱩᱭᱩᱜ ᱛᱟᱦᱮᱸᱱᱟ ᱾
ᱟᱪᱪᱷᱟ ᱟᱪᱪᱷᱟ ᱟᱪᱪᱷᱟ ᱟᱪᱪᱷᱟ ᱾
ᱫᱚ ᱡᱚᱢ ᱠᱟᱜᱼᱟ ᱜᱤᱰᱤ ᱠᱟᱜ ᱟᱨ ᱤᱥᱴᱤᱞ ᱠᱚᱨᱮᱱᱟᱜ ᱫᱚ ᱟᱵᱚ ᱟ ᱢᱤᱫᱴᱟᱝ ᱯᱚᱭᱥᱟ ᱛᱮᱵᱩᱱ ᱦᱟᱛᱟᱣ ᱠᱷᱟᱱ ᱚᱱᱟ ᱫᱚ ᱡᱚᱢ ᱠᱟᱛᱮ ᱟᱹᱨᱩᱵ ᱠᱟᱛᱮᱫ ᱫᱚᱦᱚ ᱠᱟᱜ ᱞᱟᱜᱟᱜᱼᱟ ᱾
ᱦᱩᱸ, ᱦᱩᱸ ᱦᱩᱸ ᱾ ᱦᱳᱭ, ᱟᱫᱚ ᱦᱚᱜᱼᱚᱭ ᱟᱫᱚ ᱯᱷᱩᱲᱩᱜ ᱠᱚᱢᱟ ᱟᱵᱚᱣᱟᱜ ᱢᱟ ᱥᱮᱨᱣᱟ ᱨᱮᱱᱟᱜ ᱟᱹᱰᱤ ᱠᱟᱹᱢᱤ ᱨᱮᱱᱟᱜ ᱠᱟᱱ ᱜᱮᱭᱟ ᱯᱷᱩᱲᱩᱜ ᱛᱮᱜᱮ ᱚᱱᱟ ᱦᱟᱺᱰᱤ ᱠᱚᱵᱚᱱ ᱪᱚᱰᱚᱨᱟ ᱦᱮᱸ ᱥᱮ ᱵᱟᱝ? ᱟᱨ ᱯᱟᱛᱲᱟ ᱦᱮᱸ, ᱯᱟᱛᱲᱟ ᱠᱚᱛᱮ ᱯᱤᱴᱷᱟᱹ ᱵᱚ ᱞᱟᱴᱷᱟᱭᱟ ᱾
ᱦᱮᱸ ᱾
ᱦᱮᱸ, ᱛᱟᱦᱚᱞᱮ ᱚᱱᱟ ᱠᱚᱢᱟ ᱟᱹᱰᱤ ᱞᱟᱹᱠᱛᱤ ᱨᱮᱱᱟᱜ ᱠᱟᱱ ᱛᱟᱵᱚᱱ ᱜᱮᱭᱟ ᱾
ᱦᱮᱸ, ᱦᱮᱸ, ᱚᱸᱰᱮᱱᱟᱜ ᱟᱵᱚᱣᱟᱜ ᱟᱫ ᱪᱚ ᱵᱟᱝ ᱜᱟᱱᱚᱜᱼᱟ ᱾
ᱦᱳᱭ, ᱟᱫᱪᱚ ᱞᱮᱠᱟ ᱫᱚ ᱮᱠᱟᱞ ᱜᱮ ᱵᱟᱝ ᱜᱟᱱᱚᱜᱼᱟ, ᱱᱚᱣᱟ ᱫᱚ ᱫᱚᱦᱚ ᱤᱫᱤ ᱞᱮᱠᱟᱡ ᱜᱮ ᱱᱟᱯᱟᱭᱚᱜᱼᱟ ᱾
ᱫᱚᱦᱚ ᱤᱫᱤ ᱞᱮᱠᱷᱟᱡ ᱜᱮ, ᱦᱮᱸ ᱾
ᱟᱫᱚᱻ
ᱟᱫᱚ ᱚᱱᱟ ᱵᱮᱜᱚᱨ ᱦᱟᱸᱜ ᱚᱝᱠᱟ ᱟᱢᱫᱟ ᱞᱮᱠᱟ ᱥᱟ ᱮᱸᱜ ᱡᱟᱦᱟᱸ ᱟᱵᱚ ᱯᱟᱹᱦᱤᱞ ᱟᱹᱛᱩ ᱚᱲᱟᱜ ᱠᱚᱨᱮ ᱧᱮᱞᱚᱜᱚᱜ ᱠᱟᱱ ᱛᱟᱦᱮᱸᱜ ᱾ ᱦᱮᱸ, ᱟᱫᱚ ᱚᱱᱠᱟ ᱜᱮ ᱦᱟᱜ ᱵᱟᱹᱭ ᱵᱟᱹᱭ ᱛᱮ ᱟᱫᱚ ᱚᱱᱟ ᱠᱚᱢ ᱵᱮᱥᱤ ᱧᱮᱞᱚᱜᱚᱜ ᱠᱟᱱᱟ ᱟᱫᱚ ᱯᱚᱨᱮ ᱯᱚᱨᱮ ᱛᱮ ᱦᱟᱸᱜ ᱟᱫᱚ ᱛᱤᱱᱟᱹᱜ ᱜᱟᱱ ᱧᱮᱞᱚᱜᱚᱜᱼᱟ ᱚᱱᱟ ᱢᱟ ᱵᱟᱝ ᱞᱟᱹᱭ ᱦᱚᱪᱚ ᱜᱟᱱᱚᱜ ᱠᱟᱱ, ᱦᱮᱸᱥᱮ ᱾
ᱦᱮᱸ, ᱦᱮᱸ, ᱟᱨᱦᱟᱸᱜ ᱱᱚᱣᱟ ᱠᱚᱦᱚ ᱯᱟᱛᱲᱟ ᱯᱷᱩᱲᱩᱜ ᱫᱚ ᱡᱚᱛᱚ ᱦᱚᱲ ᱫᱚ ᱵᱟᱵᱚᱱ ᱥᱮᱲᱟᱭ ᱫᱟ ᱥᱮ ᱦᱟᱸᱜ ᱾
ᱦᱮᱸ ᱾
ᱟᱵᱚᱨᱮᱱ ᱱᱮᱛᱟᱨ ᱢᱟᱹᱭ ᱛᱟᱠᱚ ᱩᱱᱠᱩ ᱫᱚ ᱦᱟᱸᱜ ᱩᱱᱟᱹᱜ ᱴᱟᱜ ᱫᱚ ᱵᱟᱠᱚ ᱥᱮᱬᱟ ᱫᱟᱲᱮᱣ ᱵᱟ ᱵᱚ ᱱᱟᱜ ᱟᱨ ᱟᱵᱚ ᱠᱚᱨᱮᱝ ᱵᱩᱰᱤ ᱜᱚ ᱛᱟᱠᱚ ᱢᱮᱱᱟᱜ ᱠᱚ ᱩᱝᱠᱩ ᱜᱚᱜᱚ ᱛᱟᱠᱚ ᱩᱝᱠᱩ ᱜᱮ ᱾
ᱦᱳᱭ, ᱦᱳᱭ, ᱦᱳᱭ ᱾
ᱟᱫᱚ ᱚᱱᱟ ᱠᱷᱟᱹᱛᱤᱨ
ᱦᱮᱸᱻ
ᱪᱮᱫ ᱞᱮᱠᱟ ᱛᱤᱱᱟᱹᱜ ᱜᱟᱱ ᱛᱟᱦᱮᱱ ᱠᱟᱱ ᱛᱟᱵᱚᱱᱟ? ᱟᱥᱟ ᱜᱚ ᱫᱚᱦᱚ ᱟᱫᱮ ᱤᱫᱤ ᱞᱮ